ᱦᱮᱞᱳ
ᱦᱮᱸ
ᱦᱮᱸ ᱡᱚᱦᱟᱨ ᱜᱮ ᱦᱮᱸ ᱟᱸᱡᱚᱢᱚᱜ ᱠᱟᱱᱟ᱾ ᱛᱟᱦᱚᱞᱮ ᱟᱫᱚ? ᱚᱲᱟᱜ ᱠᱚᱨᱮ ᱫᱚ ᱡᱷᱚᱛᱚ ᱵᱷᱟᱜᱮ ᱜᱮ?
ᱦᱳᱭ ᱚᱲᱟᱜ
ᱦ ᱟᱨ ᱛᱟᱦᱞᱮ, ᱚᱲᱟᱜ ᱠᱚᱫᱚ ᱚᱲᱟᱜ ᱠᱚᱨᱮ ᱫᱚ ᱥᱮᱨᱚᱠᱚᱢ ᱡᱟᱦᱟᱱᱟᱜ ᱠᱚᱯᱮ ᱫᱚᱦᱚ ᱟᱠᱟᱫ ᱠᱚᱣᱟ ᱥᱮ ᱵᱟᱝ ᱢᱮᱨᱚᱢ ᱵᱷᱤᱰᱤ ᱠᱚ
ᱦᱮᱸ ᱫᱚᱦᱚ ᱟᱠᱟᱫ ᱠᱚᱣᱟ ᱞᱮ ᱵᱟᱨᱭᱟ ᱠᱟᱲᱟ ᱦᱮᱱᱟᱜ ᱠᱤᱱᱟ ᱟᱨ ᱯᱮᱭᱟ ᱥᱩᱠᱨᱤ ᱢᱮᱱᱟᱜ ᱠᱚᱣᱟ
ᱦᱮᱸ ᱤᱱᱠᱟᱹ ᱜᱮᱞᱮ ᱫᱚᱦᱚ ᱠᱟᱠᱚᱣᱟ ᱥᱤᱢ ᱢᱟ ᱦᱮ ᱠᱚᱜᱮ
ᱦᱮᱸ ᱦᱮᱸ ᱟᱨ ᱥᱩᱠᱨᱤ ᱫᱚ ᱦᱟᱸᱜ ᱯᱮᱭᱟ ᱜᱮ ᱢᱟᱛᱨᱚ
ᱦᱮᱸ ᱯᱮᱭᱟ ᱛᱟᱦᱮᱸ ᱠᱟᱱᱟ ᱟᱨ ᱦᱚᱞᱟ ᱢᱤᱫᱴᱤᱡ ᱦᱟᱴ ᱞᱮ ᱤᱫᱤ ᱞᱮᱫᱮᱭᱟ ᱢᱟᱱᱮ ᱤᱭᱟᱹ ᱦᱩᱭᱱᱟ ᱪᱮᱫ ᱢᱟᱱᱮ ᱟᱠᱷᱨᱤᱧ ᱦᱩᱭᱱᱟ ᱢᱟᱱᱮ ᱜᱚᱡ ᱠᱟᱛᱮ ᱦᱮᱸ ᱢᱚᱴᱟ ᱢᱩᱴᱤ ᱥᱚᱛ ᱟᱥᱤ ᱠᱤᱡᱤ ᱜᱟᱱ ᱡᱤᱞ ᱞᱮᱫ ᱜᱮᱭᱟᱭ
ᱟᱪᱪᱷᱟ ᱟᱪᱪᱷᱟ ᱦᱮᱸ ᱢᱚᱴᱟ ᱢᱩᱴᱤ ᱦᱮᱸ ᱱᱤᱛᱚᱜ ᱫᱚ ᱦᱟᱸᱜ ᱚᱱᱠᱟ ᱢᱚᱴᱟ ᱢᱩᱴᱤ ᱥᱩᱠᱨᱤ ᱪᱟᱥ ᱨᱮᱦᱚᱸ ᱚᱱᱠᱟ ᱵᱷᱟᱜᱮ ᱜᱮ ᱤᱭᱟᱹ ᱢᱮᱱᱟᱜ-ᱟ ᱞᱟᱵᱽ ᱫᱚ ᱦᱟᱜ ᱟᱫᱚ ᱡᱩᱫᱤ ᱚᱱᱠᱟᱢ ᱫᱚᱦᱚ ᱫᱟᱲᱮ
ᱦᱮᱸ ᱟᱫᱚ ᱵᱟᱨᱭᱟ ᱢᱚᱴᱟ ᱢᱩᱴᱤ ᱴᱤ ᱫᱚᱥ ᱠᱮᱡᱤ ᱠᱟᱛᱮᱫ ᱫᱚ ᱠᱤᱱ ᱦᱩᱭᱩᱜ-ᱟ ᱵᱟᱨᱭᱟ ᱢᱟᱱᱮ ᱠᱩᱰᱩ ᱵᱟᱪᱪᱟ ᱢᱮᱱᱟᱜ ᱠᱤᱱᱟᱹ ᱟᱨ ᱢᱤᱫᱴᱤᱡ ᱫᱚ ᱟᱭᱳ ᱢᱮᱱᱟᱭᱟ ᱟᱭᱳ ᱥᱩᱠᱨᱤ
ᱦᱩᱸ ᱦᱩᱸ
ᱯᱮᱭᱟ ᱥᱟᱨᱮᱡ ᱢᱮᱱᱟᱜ ᱠᱤᱱᱟᱹ ᱪᱮᱫ ᱦᱮᱱᱟᱜ ᱠᱚᱣᱟ ᱟᱨ ᱦᱚᱞᱟ ᱢᱤᱫᱴᱤᱡ ᱨᱮ ᱚᱱᱠᱟ ᱵᱮᱵᱚᱥᱛᱟ ᱦᱩᱭᱱᱟ ᱩᱱ ᱫᱚ ᱦᱮᱸ ᱦᱟᱴ ᱨᱮ ᱤᱫᱤ ᱦᱩᱭᱱᱟ ᱦᱩᱸ ᱢᱚᱴᱟ ᱢᱩᱴᱤ ᱵᱷᱟᱜᱤ ᱜᱮ ᱦᱩᱭᱱᱟ ᱟᱲᱟᱭᱥᱚ ᱛᱤᱱᱥᱚ ᱟᱹᱠᱷᱨᱤᱧ ᱦᱩᱭᱱᱟ ᱮᱠᱟᱠ ᱠᱮᱡᱤ ᱟᱨᱠᱤ ᱦᱮᱸ ᱟᱨ ᱮᱛᱱᱳᱜ ᱨᱮ ᱢᱮᱱᱟᱜ ᱠᱚᱜᱮᱭᱟ ᱩᱱᱠᱩ ᱫᱚ ᱯᱚᱨᱮ ᱛᱮ ᱤᱭᱟᱹ ᱠᱚ ᱦᱩᱭᱩᱜ-ᱟ ᱦᱟᱸᱜ ᱱᱩᱠᱩ ᱫᱚ ᱦᱟᱸᱜ ᱦᱟᱨᱟ ᱠᱟᱛᱮᱫ
ᱦᱮᱸ
ᱦᱮᱸ ᱟᱨ ᱦᱚᱯᱚᱱ ᱟᱠᱷᱨᱤᱧ ᱦᱩᱭ ᱞᱮᱱᱟ ᱯᱩᱱᱭᱟ ᱜᱟᱱ ᱟᱠᱷᱨᱤᱧ ᱦᱩᱭ ᱞᱮᱱᱟ ᱪᱟᱨ ᱦᱟᱡᱟᱨ ᱠᱟᱛᱮᱫ
ᱦᱮᱸ
ᱛᱟᱦᱚᱞᱮ ᱢᱚᱴᱟ ᱢᱚᱴ ᱢᱚᱴᱟ ᱢᱩᱴᱤ ᱛᱤᱱ ᱫᱤᱱ ᱤᱭᱟᱹ ᱛᱤᱱ ᱥᱮᱨᱢᱟ ᱠᱷᱚᱱᱟᱜ ᱯᱮ ᱤᱭᱟᱹᱭᱮᱫ ᱠᱚᱣᱟ ᱱᱚᱝᱠᱟ ᱪᱟᱥ ᱵᱟᱲᱟ ᱥᱩᱠᱨᱤ
ᱪᱟᱥ ᱫᱚ ᱫᱩ ᱦᱟᱡᱟᱨ ᱯᱚᱸᱪᱤᱥ ᱨᱮᱭᱟᱜ ᱱᱚᱝᱠᱟ ᱟᱥᱟᱲ ᱵᱚᱸᱜᱟ ᱜᱮ ᱟᱹᱜᱩ ᱦᱩᱭ ᱞᱮᱱᱟ ᱦᱮᱸ ᱟᱥᱟᱲ ᱥᱨᱟᱵᱚᱱ
ᱛᱮ ᱦᱩᱭ ᱱᱟᱠᱚ ᱟᱹᱰᱤ ᱫᱤᱱ ᱱ ᱜᱮ
ᱟᱫᱚ ᱥᱩᱠᱨᱤ ᱟᱹᱥᱩᱞ ᱫᱚᱢᱮ ᱞᱟᱵᱷᱚᱵᱟᱱ ᱡᱤᱱᱤᱥ ᱠᱟᱱ ᱜᱮᱭᱟ ᱡᱩᱫᱤ
ᱦᱩᱸ ᱦᱩᱸ ᱡᱚᱫᱤ ᱠᱟᱴᱤᱴ ᱢᱮᱱ ᱠᱟᱛᱮᱢ ᱫᱚᱦᱚ ᱫᱟᱲᱮᱭᱟ ᱠᱚᱣᱟ ᱟᱨ ᱚᱱᱠᱟ ᱥᱚᱢᱚᱭᱨᱮ ᱵᱷᱮᱠᱥᱤᱱ ᱠᱚᱦᱚᱸ ᱮᱢᱟ ᱵᱟᱲᱟ ᱠᱚ ᱦᱩᱭᱩᱜ-ᱟ ᱟᱫᱚ ᱚᱱᱠᱟ ᱵᱟᱠᱷᱟᱱ ᱩᱸ ᱜᱚᱡ ᱦᱚᱸᱠᱚ ᱜᱩᱡᱩᱜ-ᱟ ᱟᱹᱰᱤ ᱨᱚᱠᱚᱢ ᱨᱳᱜᱽ ᱧᱟᱢ ᱠᱚᱣᱟ ᱥᱮ ᱩᱱᱠᱩ ᱫᱚ
ᱦᱮᱸ ᱟᱫᱚ ᱤᱧ ᱦᱚᱧ ᱵᱚᱛᱚᱨ ᱞᱮᱱ ᱜᱮᱭᱟ ᱡᱮ ᱩᱱᱟᱹᱜ ᱜᱟᱱ ᱢᱮᱱᱟᱜ ᱠᱚᱣᱟ ᱡᱩᱫᱤ ᱛᱚ ᱡᱟᱦᱟ ᱪᱤᱠᱟᱹ ᱞᱮᱱᱠᱷᱟᱱ ᱫᱚ ᱮᱠᱫᱚᱢ ᱟᱹᱰᱤ ᱜᱮᱛᱚ ᱦᱮᱸ ᱞᱚᱥ ᱨᱮ ᱯᱟᱲᱟᱣ ᱦᱩᱭᱩᱜ-ᱟ ᱥᱮ ᱦᱮᱸ ᱟᱫᱚ ᱚᱱᱟᱜᱮ ᱡᱩᱫᱤ ᱨᱟᱱ ᱠᱚ ᱡᱩᱫᱤᱢ ᱵᱟᱰᱟᱭ ᱠᱷᱟᱱ ᱫᱚ ᱠᱟᱹᱴᱤᱡ ᱞᱟᱹᱭ ᱢᱮ᱾
ᱟᱫᱚ ᱨᱟᱱ ᱫᱚᱱ ᱦᱟᱜ ᱚᱱᱠᱟ ᱫᱚ ᱦᱟᱜ ᱵᱟᱹᱧ ᱵᱟᱰᱟᱭᱟ ᱢᱚᱴᱟ ᱢᱩᱴᱤ ᱦᱮᱸ ᱟᱞᱮ ᱦᱚᱸ ᱚᱱᱠᱟ ᱫᱚᱦᱚ ᱫᱚᱞᱮ ᱫᱚᱦᱚ ᱞᱮᱫ ᱠᱚ ᱜᱮᱭᱟ ᱟᱫᱚ ᱱᱤᱭᱟᱹ ᱢᱟᱱᱮ ᱩᱱᱠᱩ ᱫᱚ ᱜᱚᱡ ᱠᱟᱛᱮᱜ ᱜᱮ ᱟᱠᱷᱨᱤᱧ ᱦᱩᱭᱱᱟ ᱡᱤᱞ ᱟᱫᱚ ᱱᱤᱭᱟᱹ ᱠᱚᱨᱮ ᱫᱚ ᱟᱹᱣᱨᱤ ᱦᱟᱛᱟᱣ ᱦᱩᱭᱩᱜᱼᱟ᱾ ᱱᱤᱛᱚᱜ ᱫᱚ ᱟᱹᱣᱨᱤ ᱞᱮ ᱦᱟᱛᱟᱣ ᱠᱚᱣᱟ ᱟᱫᱚ ᱚᱱᱠᱟ ᱜᱮ ᱯᱟᱸᱡᱟ ᱦᱮᱸ ᱯᱟᱸᱡᱟ ᱵᱟᱲᱟ ᱦᱩᱭᱩᱜ ᱠᱟᱱᱟ᱾ ᱟᱫᱚ ᱡᱷᱚᱛᱚ ᱨᱚᱠᱚᱢ ᱥᱩᱠᱨᱤ ᱫᱚ ᱱᱟᱜ ᱱᱩᱱᱟᱹᱜ ᱫᱚ ᱵᱟᱠᱚ ᱢᱟᱨᱟᱝ ᱚᱜᱼᱟ ᱛᱚ
ᱵᱟ ᱵᱟ
ᱟᱯᱮ ᱟᱯᱮ ᱚᱸᱰᱮ ᱫᱚ ᱪᱮᱫ ᱞᱮᱠᱟᱱ ᱠᱚ ᱢᱮᱱᱟᱜ ᱠᱚᱣᱟ ᱢᱚᱪᱟ
ᱟᱞᱮ ᱫᱚ ᱢᱤᱰᱤᱭᱟᱢ ᱢᱮᱱᱟᱜ ᱠᱚᱣᱟ
ᱦᱮᱸ
ᱢᱟᱱᱮ ᱩᱱᱠᱩᱣᱟᱜ ᱫᱚ ᱢᱚᱪᱟ ᱫᱚ ᱠᱟᱹᱴᱤᱡ ᱦᱩᱰᱤᱧ ᱧᱚᱜ ᱜᱮᱛᱟ ᱠᱚᱣᱟ ᱟᱨ ᱞᱩᱛᱩᱨ ᱫᱚ ᱠᱟᱹᱴᱤᱡ ᱞᱟᱹᱴᱩ ᱜᱮᱛᱟ ᱠᱚᱣᱟ ᱦᱮᱸ ᱮ ᱦᱟᱨᱟ ᱫᱚᱠᱚ ᱦᱟᱨᱟᱜ ᱜᱮᱭᱟ ᱚᱱᱟ ᱛᱮᱜᱤᱧ ᱞᱟᱹᱭᱟᱢ ᱢᱮᱭᱟ ᱢᱚᱴᱟᱢ ᱟᱥᱤ ᱠᱮᱡᱤ ᱜᱟᱱᱮ ᱦᱩᱭ ᱞᱮᱱᱟ᱾
ᱚ
ᱦᱩᱭ
ᱦᱮᱸ ᱦᱮᱸ ᱢᱚᱴᱟᱢᱩᱴᱤ ᱢᱚᱪᱟ ᱫᱚ ᱠᱟᱹᱴᱤᱡ ᱛᱷᱩᱛᱢᱚ ᱜᱮᱛᱟ ᱠᱚᱣᱟ
ᱦᱳᱭ ᱦᱳᱭ ᱟᱨ ᱞᱩᱛᱩᱨ ᱫᱚᱢᱮ ᱢᱟᱨᱟᱝ ᱜᱮᱛᱟ ᱠᱚᱣᱟ
ᱦᱮᱸ ᱦᱮᱸ ᱩᱱᱠᱩ ᱫᱚᱠᱚ ᱢᱟᱨᱟᱝᱚᱜ ᱜᱮᱭᱟ ᱟᱨ ᱡᱟᱦᱟᱸ ᱚᱱᱮ ᱠᱟᱹᱴᱤᱡ ᱢᱚᱪᱟ ᱫᱚ ᱦᱟᱸᱜ ᱠᱟᱹᱴᱤᱡ ᱡᱮᱞᱮᱧ ᱜᱮᱛᱟ ᱠᱚᱣᱟ ᱩᱱᱠᱩ ᱩᱱᱠᱩ ᱫᱚ ᱢᱟᱨᱟᱝ ᱚᱜ ᱨᱮᱦᱚᱸ ᱠᱚ ᱟᱫᱚ ᱦᱚᱲᱢᱚ ᱵᱟᱝ ᱞᱟᱜᱟᱜ ᱛᱟᱠᱚᱣᱟ ᱩᱱᱠᱩ ᱫᱚ ᱵᱟᱠᱚ ᱢᱚᱴᱟ ᱵᱟᱲᱟᱜᱼᱟ ᱦᱮᱸ
ᱟᱫᱚ ᱵᱟᱨᱭᱟ ᱦᱚᱯᱚᱱ ᱢᱮᱱᱟᱜ ᱠᱤᱱᱟ ᱟᱞᱮᱨᱮ ᱨᱮᱱ ᱫᱚᱥ ᱠᱮᱡᱤ ᱠᱟᱛᱮᱜ ᱠᱤᱱ ᱫᱚᱥ ᱵᱟᱨᱚ ᱠᱟᱛᱮ ᱠᱤᱱ ᱦᱩᱭᱩᱜᱼᱟ ᱮ ᱵᱟᱝ ᱧᱟᱢ ᱦᱩᱭ ᱟᱠᱟᱱᱟ ᱥᱮᱞᱟᱨ ᱦᱮᱸ ᱦᱮ ᱚᱱᱮ ᱵᱚᱛᱚᱨᱚᱜ ᱠᱟᱱᱟ ᱠᱚ ᱯᱟᱪᱮᱫ ᱠᱚ ᱜᱚᱡᱚᱜ ᱯᱟᱪᱮᱫ ᱠᱚ ᱜᱚᱡᱚᱜ
ᱦᱮᱸ ᱦᱮᱸ
ᱚᱱᱟ ᱠᱷᱟᱹᱛᱤᱨ ᱵᱟᱠᱚ ᱦᱟᱛᱟᱣ ᱤᱫᱤᱜ ᱠᱚᱣᱟ
ᱦᱮᱸ
ᱟᱫᱚ ᱤᱧ ᱫᱩᱧ ᱢᱚᱱᱮᱫᱟ ᱡᱟᱦᱟᱸ ᱜᱮ ᱫᱚᱦᱚ ᱠᱟᱠᱤᱱ ᱦᱩᱭᱩᱜᱼᱟ ᱠᱩᱰᱩ ᱵᱟᱪᱪᱟ ᱥᱮ
ᱦᱮᱸ ᱟᱨ ᱚᱱᱮ ᱢᱤᱫ ᱵᱟᱨ ᱪᱟᱸᱫᱚ ᱞᱟᱦᱟ ᱢᱟ ᱮᱠᱵᱟᱨᱮ ᱫᱟᱢ ᱠᱚᱴᱷᱤᱱ ᱜᱮ ᱟᱲᱜᱚ ᱞᱮᱱᱟ ᱜᱚᱨᱚᱢ ᱠᱷᱟᱹᱛᱤᱨ ᱥᱮ ᱪᱮᱫ ᱠᱷᱟᱹᱛᱤᱨ ᱮᱠᱵᱟᱨᱮ ᱵᱟᱨᱥᱚ ᱦᱟᱴ ᱨᱮᱢᱟ ᱚᱠᱟ ᱥᱚᱢᱚᱭ ᱰᱮᱲᱥᱚ ᱠᱟᱛᱮᱫ ᱦᱚᱸ ᱟᱹᱠᱷᱨᱤᱧᱚᱜ ᱠᱟᱱ ᱛᱟᱦᱮᱸᱜᱼᱟ ᱡᱤᱞ
ᱦᱳᱭ
ᱫᱚᱢᱮ ᱜᱮ ᱟᱲᱜᱳ ᱞᱮᱱᱟ ᱟᱨ ᱚᱱᱠᱟ ᱟᱞᱮ ᱱᱚᱛᱮ ᱨᱮ ᱮᱴᱟᱜ ᱦᱚᱲ ᱮᱴᱟᱜ ᱚᱲᱟᱜ ᱨᱮᱠᱚ ᱫᱚᱦᱚ ᱟᱠᱟᱫ ᱠᱚᱣᱟ ᱟᱫᱚ ᱩᱱᱠᱩ ᱴᱷᱮᱱ ᱯᱟᱹᱭᱠᱟᱹᱨ ᱠᱚ ᱦᱮᱡ ᱞᱮᱱᱟ ᱜᱚᱴᱟ ᱛᱮᱜᱮ ᱦᱟᱛᱟᱣ ᱟᱫᱚ ᱦᱩᱭᱩᱜᱼᱟ ᱚᱱᱠᱟ ᱜᱮ ᱪᱚᱞᱞᱤᱥ ᱯᱚᱧᱪᱟᱥ ᱥᱟᱴ ᱠᱤᱞᱳ
ᱦᱳᱭ
ᱯᱚᱧᱪᱟᱥ ᱥᱟᱴ ᱠᱤᱞᱳ ᱦᱩᱭᱩᱜᱼᱟ ᱟᱫᱚ ᱞᱟᱹᱭᱮᱫᱼᱟ ᱠᱚ ᱥᱟᱛ ᱦᱟᱡᱟᱨ ᱛᱮ
ᱟᱪᱪᱷᱟ
ᱟᱫᱚ ᱥᱟᱛ ᱦᱟᱡᱟᱨ ᱛᱮᱫᱚ ᱩᱱ ᱢᱟᱨᱟᱝᱤᱡ ᱫᱚ ᱚᱠᱚᱭ-ᱮ ᱮᱢᱟᱢᱟ᱾ ᱟᱫᱚ ᱵᱟᱠᱚ ᱟᱹᱠᱷᱨᱤᱧ ᱞᱮᱫᱮᱭᱟ ᱞᱮᱫᱮᱭᱟ ᱟᱞᱮ ᱫᱚ ᱤᱭᱟᱹ ᱚᱲᱟᱜ ᱨᱮᱜᱮ ᱞᱮ ᱜᱚᱡᱮᱭᱟ ᱟᱨ ᱡᱤᱞ ᱞᱮ ᱟᱠᱷᱨᱤᱧᱱᱟ ᱚᱱᱟ ᱠᱷᱚᱱᱟᱜ ᱵᱮᱥᱤ ᱢᱚᱴᱟᱢᱩᱴᱤ ᱚᱲᱟᱜ ᱨᱮ ᱵᱚᱦᱚᱜ ᱡᱤᱞ ᱦᱚᱸ ᱡᱚᱢ ᱜᱟᱱᱚᱜ ᱛᱟᱞᱮᱭᱟ ᱟᱨ ᱟᱹᱠᱷᱨᱤᱧ ᱠᱟᱛᱮᱫ ᱚᱱᱟ ᱠᱷᱱᱟᱜ ᱯᱚᱭᱥᱟ ᱦᱚᱸ ᱵᱮᱥᱤ ᱦᱩᱭᱩᱜ ᱛᱟᱞᱮᱭᱟ᱾
ᱦᱳᱭ ᱚᱱᱟᱜᱮ ᱟᱫᱚ
ᱦᱮᱸ ᱟᱫᱚ ᱚᱱᱛᱮ ᱫᱚ ᱪᱮᱫ ᱠᱚᱯᱮ ᱡᱚᱢ ᱦᱚᱪᱚ ᱠᱚᱛᱮ ᱥᱩᱠᱨᱤ ᱫᱚ
ᱡᱚᱢ ᱫᱚ ᱚᱱᱠᱟ ᱫᱚ ᱵᱟᱝ ᱨᱚᱢᱟᱣ ᱠᱚᱣᱟ ᱱᱚᱜᱼᱚᱭ ᱪᱟᱣᱞᱮ ᱞᱩᱵᱩᱜ ᱜᱮ
ᱦᱮᱸ ᱦᱮᱸ
ᱦᱮᱸ ᱟᱨ ᱟᱴᱟ ᱠᱤᱪᱷᱩ ᱞᱮ ᱢᱮᱥᱟᱭ ᱛᱟᱠᱚᱣᱟ ᱜᱩᱲ ᱠᱚ ᱠᱟᱹᱴᱤᱡ ᱞᱮ ᱢᱮᱥᱟᱭ ᱛᱟᱠᱚᱣᱟ ᱦᱮᱸ ᱟᱨ ᱪᱮᱫ ᱦᱳᱭ ᱦᱳᱭ ᱦᱮᱸ ᱱᱟᱥᱮ ᱱᱟᱥᱮ ᱫᱚ ᱵᱟᱝ ᱱᱚᱜᱼᱚᱭ
ᱦᱮᱸ ᱟᱫᱚ ᱦᱮᱸ ᱚᱱᱟ ᱚᱱᱟ ᱫᱚ ᱪᱮᱫ ᱪᱮᱫ ᱞᱮᱠᱟ ᱤᱭᱮ ᱚᱱᱠᱟ
ᱚᱱᱟ ᱫᱚ ᱦᱚᱲᱢᱚ ᱤᱭᱟᱹᱜ ᱛᱟᱠᱚᱣᱟ ᱦᱮᱸ ᱢᱚᱴᱟᱜ ᱟᱠᱚ ᱟᱨᱠᱤ ᱦᱚᱲᱢᱚ ᱞᱟᱸᱜᱟ ᱟᱠᱩᱣᱟ ᱟᱨ ᱫᱟᱜ ᱥᱮᱫ ᱠᱚ ᱠᱤᱞᱤᱭᱟᱹᱨ ᱦᱩᱭᱩᱜᱼᱟ ᱟᱨ ᱥᱮᱛᱟᱜ ᱵᱮᱲᱟ ᱜᱷᱟᱸᱥ ᱞᱮ ᱤᱨ ᱟᱹᱜᱩ ᱟᱠᱚᱣᱟ ᱚᱱᱟ ᱵᱟᱞᱮ ᱵᱟᱞᱮ ᱜᱷᱟᱸᱥ ᱠᱚ
ᱦᱮᱸ ᱦᱮᱸ
ᱥᱮᱛᱟᱜ ᱵᱮᱲᱟ ᱟᱨ ᱟᱹᱭᱩᱵ ᱵᱮᱲᱟ ᱜᱷᱟᱸᱥ ᱞᱮ ᱮᱢᱟ ᱟᱠᱚᱣᱟ
ᱦᱚᱸ
ᱚᱱᱠᱟ ᱫᱷᱩᱵᱤ ᱜᱷᱟᱥ ᱠᱚ ᱢᱟᱱᱮ ᱱᱚᱣᱟ ᱠᱤᱪᱷᱩ ᱵᱚᱨᱥᱟ ᱨᱮᱫᱚ ᱟᱹᱰᱤ ᱢᱚᱸᱡᱽ ᱢᱚᱸᱡᱽ ᱜᱷᱟᱸᱥ ᱚᱢᱚᱱᱚᱜᱼᱟ ᱛᱚ ᱚᱱᱟ ᱱᱟᱥᱮ ᱱᱟᱥᱮ ᱟᱹᱜᱩ ᱠᱟᱛᱮ ᱞᱮ ᱮᱢᱟ ᱟᱠᱚᱣᱟ ᱫᱚᱢᱮ ᱠᱚ ᱡᱚᱢᱟ᱾
ᱚ
ᱦᱮᱸ ᱟᱨ ᱡᱚᱢᱟᱜ ᱫᱚ ᱯᱮ ᱵᱮᱲᱟ ᱞᱮ ᱮᱢᱟ ᱠᱚᱣᱟ ᱥᱮᱛᱟᱜ ᱨᱮ ᱛᱤᱠᱤᱱ ᱵᱮᱲᱟ ᱟᱨ ᱟᱹᱭᱩᱵ ᱵᱮᱲᱟ ᱞᱟᱹᱴᱩ ᱠᱟᱛᱮ ᱫᱚ ᱫᱚᱢᱮ ᱠᱚ ᱡᱚᱢᱟ ᱛᱚ
ᱟᱨ ᱚᱱᱟ ᱞᱳᱵᱳᱜ ᱠᱚᱫᱚ ᱵᱟᱯᱮ ᱮᱢ ᱵᱟᱲᱟ ᱟᱠᱚᱣᱟ ᱛᱟᱦᱚᱞᱮ
ᱦᱮᱸ ᱚᱱᱟ ᱡᱟᱦᱟᱸ ᱦᱩᱲᱩ ᱞᱳᱵᱳᱜ ᱡᱟᱦᱟᱸ ᱪᱟᱣᱞᱮ ᱞᱟᱹᱦᱩᱫ ᱠᱟᱛᱮᱜ ᱡᱟᱦᱟᱸ ᱞᱩᱵᱩᱜ ᱵᱚᱱ ᱮᱢᱟ ᱠᱚ ᱠᱟᱱ ᱫᱚ ᱚᱱᱟ ᱦᱚᱸ ᱮᱢ ᱦᱩᱭᱩᱜᱼᱟ᱾ ᱚᱱᱟᱜᱮ ᱚᱱᱟ ᱫᱚ ᱰᱷᱮᱨ ᱦᱮᱸ
ᱦᱮᱸ ᱟᱨ ᱡᱟᱦᱟᱸ ᱚᱱᱮ ᱠᱤᱨᱤᱧ ᱛᱮ ᱧᱟᱢᱚᱜᱼᱟ ᱢᱤᱫᱴᱟᱝ ᱥᱩᱠᱨᱤᱭᱟᱜ ᱡᱚᱢᱟᱜ ᱚᱱᱟ ᱪᱮᱫ ᱠᱚ ᱞᱟᱹᱭᱟ ᱦᱟᱜ ᱩᱭᱦᱟᱹᱨ ᱵᱟᱝ ᱦᱤᱡᱩᱜ ᱠᱟᱱ ᱛᱟᱞᱤᱧᱟ ᱧᱩᱛᱩᱢ ᱫᱚ ᱚᱱᱟ ᱚᱱᱟ ᱚᱱᱟ ᱠᱚᱵᱤᱱ ᱮᱢ ᱵᱟᱲᱟ ᱟᱠᱚ ᱜᱮᱭᱟ
ᱵᱟ ᱵᱟ ᱵᱟᱝ ᱚᱱᱟ ᱠᱚᱫᱚ ᱟᱞᱮ ᱫᱚᱠᱟᱱ ᱨᱮᱫᱚ ᱵᱟᱞᱮ ᱮᱢᱟ ᱠᱚ ᱪᱮᱜ ᱦᱚᱸ
ᱦᱚᱸ ᱦᱮᱸ ᱚᱱᱠᱟ ᱥᱳᱥᱟᱞ ᱢᱤᱰᱤᱭᱟ ᱨᱮᱜᱮ ᱞᱤᱧ ᱧᱮᱞ ᱞᱮᱫᱟ᱾ ᱚᱱᱠᱟᱱ ᱡᱚᱢᱟᱜ ᱧᱟᱢᱚᱜ ᱠᱟᱱᱟ ᱟᱨ ᱠᱤ ᱢᱳᱴᱟᱢᱩᱴᱤ ᱛᱩᱨᱩᱭ ᱥᱮᱨᱢᱟ ᱛᱮᱜᱮ ᱚᱱᱠᱟ ᱟᱹᱰᱤ ᱜᱟᱱ ᱠᱚ ᱦᱟᱨᱟᱜᱼᱟ ᱟᱨ ᱠᱤ
ᱟᱪᱪᱷᱟ ᱟᱪᱪᱷᱟ
ᱦᱮᱸ
ᱚᱱᱟ ᱚᱱᱟ ᱡᱩᱫᱤ ᱡᱚᱢ ᱦᱚᱪᱚ ᱠᱚᱣᱟᱢ ᱟᱨ ᱠᱤ ᱟᱫᱚ ᱚᱱᱠᱟ ᱫᱚ ᱵᱟᱝ ᱤᱭᱟᱹ ᱦᱩᱭ ᱠᱟᱱᱟ ᱛᱚ ᱟᱫᱚ ᱚᱱᱟᱜᱮ ᱡᱤᱱ ᱞᱟᱹᱭ ᱫᱤᱱ ᱡᱩᱫᱤ ᱵᱤᱱ ᱮᱢᱟᱠᱚ ᱠᱷᱟᱱ
ᱵᱟ ᱵᱟᱝ ᱟᱞᱮ ᱫᱚ ᱚᱱᱟ ᱫᱚ ᱵᱟᱞᱮ ᱮᱢᱟ ᱠᱚᱣᱟ ᱥᱩᱫᱩ ᱞᱩᱵᱩᱜ ᱜᱩᱲ ᱟᱨ ᱚᱱᱟ ᱡᱟᱦᱟᱸ ᱥᱟᱨᱮᱡ ᱫᱟᱠᱟ ᱠᱚ ᱛᱟᱦᱮᱱᱟ ᱛᱚ ᱠᱟᱧᱡᱤ ᱫᱟᱠᱟ ᱠᱚ ᱚᱱᱟ ᱠᱚ ᱢᱮᱥᱟ ᱠᱟᱛᱮᱫ ᱞᱚᱞᱚ ᱠᱟᱛᱮᱫ ᱞᱮ ᱮᱢᱟ ᱠᱚᱣᱟ ᱢᱤᱰᱤᱭᱟᱢ ᱞᱚᱞᱚ ᱠᱟᱛᱮᱜ ᱟᱨ ᱠᱤ ᱦᱮᱸ ᱟᱨ ᱚᱱᱮ ᱡᱟᱦᱟᱸ ᱠᱚᱧ ᱞᱟᱹᱭᱟᱫ ᱢᱮ
ᱦᱮᱸ ᱦᱮᱸ ᱟᱞᱮ ᱱᱚᱛᱮ ᱫᱚ ᱱᱟᱜ ᱤᱭᱟᱹ ᱚᱱᱮ ᱡᱟᱦᱟᱸ ᱫᱟᱜ ᱥᱟᱹᱨᱩ ᱠᱚ ᱞᱟᱹᱭᱟ
ᱦᱳᱭ
ᱚᱱᱟ ᱠᱚᱠᱚ ᱟᱹᱜᱩᱭᱟ ᱟᱫᱚ ᱚᱱᱟ ᱦᱮᱰᱮᱡ ᱟᱠᱚ ᱞᱩᱵᱩᱜ ᱥᱟᱞᱟᱜ ᱟᱫᱚ ᱦᱮᱰᱮᱡ ᱠᱟᱛᱮ ᱠᱚ ᱮᱢᱟ ᱠᱚᱣᱟ ᱚᱱᱠᱟ ᱤᱭᱟᱹ ᱠᱟᱛᱮ
ᱚ
ᱟᱨ ᱟᱨ ᱡᱩᱫᱤ ᱫᱟᱠᱟ ᱢᱤᱫ ᱫᱷᱟᱣᱮᱢ ᱡᱚᱢ ᱯᱟᱹᱨᱠᱟᱹᱣ ᱦᱚᱪᱚ ᱠᱚᱣᱟ ᱥᱮ ᱟᱫᱚ ᱞᱩᱵᱩᱜ ᱥᱟᱞᱟᱜ ᱡᱚᱠᱷᱚᱱ ᱫᱟᱠᱟᱢ ᱮᱢᱟ ᱠᱚᱣᱟ ᱟᱫᱚ ᱞᱩᱵᱩᱜ ᱫᱚ ᱱᱟᱸᱜ ᱵᱟᱠᱚ ᱡᱚᱢᱟ ᱟᱨ ᱠᱷᱟᱹᱞᱤ ᱦᱟᱱᱟ ᱫᱟᱠᱟ ᱜᱮᱠᱚ ᱯᱟᱸᱡᱟᱭᱟ ᱱᱟᱜ ᱜᱤᱰᱤ ᱭᱟᱠᱚ ᱵᱮᱥᱤ ᱟᱫᱚ ᱩᱱ ᱫᱚ ᱚᱱᱠᱟᱱᱟᱠᱚ
ᱦᱳᱭ ᱚᱱᱟᱜᱮ ᱟᱫᱚ
ᱦᱩᱸ
ᱟᱨᱚ ᱦᱮᱱᱟᱜ ᱠᱚᱭᱟ ᱛᱚ ᱯᱮᱭᱟ ᱟᱫᱚ ᱩᱱᱠᱩ ᱟᱹᱥᱩᱞ ᱦᱩᱭᱩᱜ ᱠᱟᱱ ᱜᱮᱭᱟ ᱦᱟᱸᱜ ᱩᱱᱠᱩ ᱦᱤᱡᱩᱜ ᱥᱮᱨᱢᱟ ᱛᱮ
ᱟᱨᱚ ᱵᱟᱹᱲᱛᱤ ᱨᱮᱱᱟᱜ ᱵᱤᱱ ᱪᱮᱥᱴᱟᱭᱮᱫᱼᱟ ᱥᱮ ᱤᱱᱠᱩ ᱜᱮ
ᱦᱮᱸ ᱵᱟᱲᱛᱤ ᱨᱮᱱᱟᱜ ᱪᱮᱥᱴᱟ ᱦᱩᱭᱩᱜ ᱠᱟᱱᱟ ᱟᱫᱚ ᱚᱲᱟᱜ ᱴᱷᱤᱠ ᱴᱷᱟᱠ ᱟᱹᱣᱨᱤ ᱵᱮᱱᱟᱣ ᱦᱩᱭᱩᱜᱼᱟ ᱦᱮᱸ᱾ ᱚᱲᱟᱜ ᱠᱟᱹᱴᱤᱡ ᱡᱩᱛ ᱞᱟᱜᱟᱜᱼᱟ ᱦᱮᱸ ᱱᱳᱭᱟ ᱡᱟᱹᱯᱩᱫ ᱫᱤᱱ ᱫᱚ ᱠᱟᱹᱴᱤᱡ ᱫᱚᱢᱮ ᱵᱚᱛᱚᱨ ᱛᱚ
ᱦᱚᱸ
ᱚᱱᱟᱨᱮ ᱡᱤᱵᱟᱱᱩ ᱠᱚ ᱫᱚᱢᱮ ᱞᱚᱥᱚᱫ ᱨᱮᱠᱚ ᱛᱚ ᱠᱩᱥᱤ ᱫᱚᱠᱚ ᱠᱩᱥᱤᱭᱟᱜ ᱜᱮᱭᱟ ᱛᱚ ᱞᱚᱥᱚᱜ ᱨᱮᱜᱮ ᱛᱟᱨ ᱢᱚᱫᱷᱮᱳ ᱦᱮᱸ
ᱦᱮᱸ ᱡᱤᱵᱟᱱᱩ ᱠᱟᱛᱷᱟ ᱠᱟᱛᱷᱟ ᱵᱮᱤᱱ ᱞᱟᱹᱭ ᱠᱮᱫᱼᱟ ᱡᱚᱠᱷᱚᱱ ᱟᱹᱞᱤᱧ ᱦᱚᱸᱞᱤᱧ ᱞᱟᱹᱭᱮᱫᱼᱟ ᱢᱤᱫᱴᱟᱝ ᱟᱞᱮ ᱱᱚᱸᱰᱮ ᱥᱩᱨ ᱚᱲᱟᱜ ᱨᱤᱱᱤᱡ ᱜᱮ ᱢᱤᱫᱴᱟᱝ ᱥᱩᱠᱨᱤ ᱚᱲᱟᱜ ᱨᱮ ᱩᱱᱠᱩ ᱠᱚ ᱫᱚᱦᱚ ᱠᱟᱫᱮᱭᱟ ᱟᱫᱚ ᱩᱱᱠᱩ ᱤᱡ ᱥᱩᱠᱨᱤ ᱚᱱᱠᱟ ᱦᱟᱨᱛᱟ ᱠᱚ ᱦᱸ ᱫᱚᱢᱮ ᱯᱷᱩᱞᱟᱹᱣ ᱞᱮᱱ ᱛᱟᱭᱟ᱾
ᱟᱪᱪᱷᱟ
ᱦᱮᱸ ᱚᱱᱟ ᱪᱮᱫ ᱪᱮᱫ ᱠᱷᱟᱹᱛᱤᱨ ᱚᱱᱠᱟ ᱦᱩᱭᱩᱜᱼᱟ ᱵᱟᱰᱟᱭᱟᱵᱤᱱ? ᱦᱟᱨᱛᱟᱠᱚ ᱮᱠᱵᱟᱨᱮ ᱮᱠᱫᱚᱢ ᱯᱷᱩᱞᱟᱹᱣ
ᱚᱱᱟ ᱫᱚ ᱟᱞᱮ ᱨᱮᱱᱟᱜ ᱥᱮᱨ ᱫᱚ ᱵᱟᱝ ᱯᱟᱲᱟᱣ ᱞᱮᱱᱟ ᱢᱤᱫ ᱫᱷᱟᱣ ᱤᱧ ᱦᱚᱸ ᱵᱟᱹᱧ ᱛᱟᱦᱮᱱᱟ
ᱦᱩᱸ ᱦᱟᱱᱮ ᱤᱭᱟᱹ ᱞᱮᱠᱟ ᱟᱨᱠᱤ ᱚᱱᱟ ᱡᱟᱦᱟᱸ ᱪᱤᱠᱮᱱ ᱯᱷᱚᱠᱥ ᱠᱚ ᱞᱟᱹᱭᱟ
ᱦᱳᱭ ᱦᱳᱭ ᱦᱳᱭ
ᱚᱱᱮ ᱚᱱᱠᱟ ᱦᱩᱭ ᱞᱮᱱᱟ
ᱦᱮᱸ ᱚᱱᱟ ᱫᱚ ᱫᱟᱜ ᱦᱚᱛᱮᱫ ᱛᱮ ᱥᱮ ᱡᱚᱢᱟᱜ ᱫᱚ ᱡᱟᱹᱱᱤᱡ ᱵᱟᱝ ᱠᱟᱱᱟ ᱫᱟᱜ ᱦᱚᱛᱮᱫ ᱛᱮᱜᱮ
ᱫᱟᱜ ᱦᱚᱛᱮᱡ ᱛᱮᱜᱮ ᱡᱟᱹᱱᱤᱡ ᱠᱟᱨᱚᱱ ᱚᱸᱰᱮ ᱡᱟᱦᱟᱸᱨᱮ ᱛᱟᱦᱮᱱ ᱛᱟᱸᱦᱮᱜ ᱟᱭ ᱩᱱᱤ ᱚᱸᱰᱮ ᱚᱱᱠᱟ ᱫᱟᱜ ᱫᱤᱱ ᱛᱚ ᱢᱳᱴᱟ ᱢᱩᱴᱤ ᱫᱟᱜ ᱛᱚᱸᱢᱵᱟ ᱟᱛᱮ ᱜᱮ ᱛᱟᱦᱮᱸᱱᱟ᱾ ᱟᱫᱚ ᱡᱟᱦᱟᱸ ᱛᱤᱱᱟᱹᱜ ᱴᱟᱜ ᱛᱮ ᱫᱟᱜ ᱚᱱᱠᱟ ᱛᱚᱸᱵᱟ ᱛᱮ ᱛᱟᱦᱮᱱ ᱛᱟᱦᱮᱸᱜᱼᱟ ᱡᱟᱦᱟᱸ ᱛᱤᱱᱟᱹᱜ ᱛᱮ ᱞᱚᱦᱚᱫ ᱛᱟᱦᱮᱱ ᱛᱟᱦᱮᱸᱜᱼᱟ ᱟᱨᱠᱤ ᱩᱱᱟᱹᱜ ᱛᱮᱜᱮ ᱚᱱᱠᱟ ᱤᱭᱟᱹ ᱟᱫᱮ ᱛᱟᱦᱮ-ᱟ᱾ ᱳᱰᱳᱝ ᱟᱫᱮ ᱛᱟᱦᱮᱸᱜᱼᱟ ᱦᱮᱸ᱾ ᱟᱫᱚ ᱵᱷᱟᱜᱮ ᱫᱚ ᱦᱟᱸᱜ ᱰᱟᱠᱛᱟᱨ ᱨᱟᱱ ᱛᱮᱜᱮ ᱵᱷᱟᱜᱮ ᱭᱮᱱᱟᱭ᱾
ᱦᱮᱸ ᱚᱱᱟ ᱫᱚ ᱵᱷᱟᱜᱤ ᱟᱠᱠᱚ ᱵᱷᱟᱜᱤ, ᱮᱸᱜ ᱢᱤᱜᱴᱤᱡ ᱚᱥᱩᱵᱤᱫᱷᱟ ᱦᱩᱭᱩᱜ ᱠᱟᱱ ᱛᱟᱠᱚᱣᱟ, ᱡᱟᱦᱟᱸ ᱫᱚ ᱩᱱᱠᱩᱣᱟᱜ ᱤᱱ ᱵᱚᱨᱚ ᱡᱟᱦᱟᱸ ᱨᱟᱯᱟᱜᱚᱜ ᱛᱟᱠᱚᱣᱟ᱾ ᱯᱟᱥᱮ ᱤᱭᱟᱹ ᱛᱟᱠᱚ ᱚᱱᱟ ᱠᱟᱹᱴᱤᱡ
ᱦᱮᱸ
ᱵᱚᱛᱚᱨᱟᱱ ᱠᱟᱱᱟ ᱚᱱᱟ ᱫᱚ, ᱦᱮᱸ ᱢᱟᱱᱮ ᱪᱮᱫ ᱠᱚ ᱞᱟᱹᱭ-ᱟ ᱚᱱᱟ ᱯᱷᱩᱞᱟᱹᱜᱼᱟ ᱡᱟᱦᱟᱸ ᱞᱟᱡ ᱠᱚ ᱚᱱᱟ ᱠᱟᱹᱴᱤᱡ ᱵᱚᱛᱚᱨ ᱜᱮᱛᱟ ᱠᱚᱣᱟ᱾ ᱵᱟᱧᱪᱟᱣ ᱢᱩᱥᱠᱤᱞ ᱜᱮ ᱛᱟᱠᱚᱣᱟ᱾
ᱯᱷᱩᱞᱟᱹᱣ ᱵᱚᱞᱛᱮ ᱪᱮᱫ ᱞᱮᱠᱟ ᱯᱷᱩᱞᱟᱹᱜ ᱛᱟᱠᱚᱣᱟ?
ᱢᱟᱱᱮ ᱵᱷᱤᱛᱤᱨ ᱨᱮ ᱵᱟᱝ ᱠᱚ ᱞᱟᱸᱭᱼᱟ, ᱢᱚᱪᱟ ᱜᱷᱟᱭᱮᱱ ᱛᱟᱭᱟ ᱵᱟᱭ ᱡᱚᱢ ᱫᱟᱲᱮ ᱠᱟᱱᱟ ᱚᱱᱠᱟᱱᱟᱜ ᱞᱟᱹᱭ ᱮᱫᱟᱹᱧ᱾
ᱚ‌ᱸᱻ᱾
ᱦᱮᱸ
ᱫᱚᱱ ᱚᱱᱠᱟ ᱫᱚ ᱱᱚᱛᱮ ᱫᱚ ᱱᱟᱜ ᱵᱟᱝ ᱧᱮᱞ ᱵᱟᱲᱟ ᱦᱩᱭ ᱠᱟᱱᱟ᱾ ᱟᱨ ᱟᱨ ᱟᱞᱮ ᱫᱚ ᱱᱟᱜ ᱱᱤᱭᱟᱹ ᱜᱷᱟᱹᱲᱤ ᱫᱚ ᱦᱟᱸᱜ ᱵᱷᱤᱰᱤ ᱠᱚᱞᱮ ᱟᱹᱥᱩᱞᱮᱫ ᱠᱚᱣᱟ᱾ ᱟᱫᱚ ᱟᱞᱮᱭᱤᱡ ᱜᱮ ᱚᱱᱠᱟ ᱵᱷᱤᱰᱤ ᱢᱤᱫᱴᱟᱝ ᱨᱳᱜᱽ ᱧᱟᱢ ᱟᱫᱮ ᱛᱟᱦᱮᱸ, ᱱᱟᱣᱟ ᱨᱳᱜᱽ ᱟᱨᱠᱤ ᱱᱟᱣᱟ ᱫᱚ ᱵᱟᱝ ᱡᱟᱦᱟᱸᱭ ᱠᱚᱫᱚ ᱠᱚ ᱞᱟᱦᱟ ᱠᱷᱚᱱᱟᱜ ᱠᱚ ᱵᱷᱤᱰᱤ ᱠᱚ ᱪᱟᱥ ᱮᱜ ᱠᱚᱣᱟ ᱩᱱᱠᱩ ᱫᱚ ᱦᱳᱭᱛᱚ ᱠᱚ ᱧᱮᱞ ᱵᱟᱲᱟ ᱟᱠᱟᱜ ᱜᱮᱭᱟ᱾ ᱱᱟᱜ ᱟᱫᱚ ᱟᱞᱮ ᱫᱚ ᱱᱟᱜ ᱱᱤᱭᱟᱹ ᱜᱮ ᱯᱚᱛᱷᱚᱢ ᱯᱚᱛᱷᱚᱢ ᱫᱚ ᱵᱟᱝ ᱚᱝᱠᱟ? ᱵᱟᱨ ᱯᱮ ᱥᱮᱨᱢᱟ ᱜᱟᱱ ᱦᱳᱭᱱᱟ ᱵᱷᱤᱰᱤᱭᱟᱹ ᱟᱫᱚ ᱚᱱᱟ ᱠᱚᱫᱚ ᱱᱟᱜ ᱵᱟᱞᱮ ᱧᱮᱞ ᱵᱟᱲᱟ ᱟᱠᱟᱫ᱾ ᱛᱚ ᱱᱤᱭᱟᱹ ᱫᱷᱟᱣ ᱜᱮᱞᱮ ᱧᱮᱞ ᱠᱮᱫᱟ ᱚᱱᱠᱟ᱾ ᱢᱚᱴᱟᱢᱩᱴᱤ ᱵᱷᱤᱰᱤ ᱯᱟᱴᱷᱟ ᱢᱤᱫᱴᱟᱝ ᱜᱚᱡ ᱮᱱ ᱛᱟᱞᱮᱭᱟᱭ᱾ ᱚᱱᱟ ᱦᱚᱸ ᱚᱱᱮ ᱪᱮᱫ ᱫᱟᱠ ᱛᱟᱨᱮ ᱞᱮᱭ ᱠᱮᱫᱟ ᱱᱚᱣᱟ ᱫᱚ ᱫᱷᱚᱱᱩᱥᱴᱚᱝᱠᱟᱨ᱾ ᱚᱱᱟ ᱢᱚᱴᱟ ᱢᱚᱴᱟᱢᱩᱴᱤ ᱤᱭᱟᱹ ᱠᱟᱴ ᱨᱤᱱᱤᱡ, ᱠᱟᱴ ᱨᱮᱱ ᱜᱷᱳᱲᱟ ᱵᱤᱱ ᱧᱮᱞ ᱠᱟᱫ ᱠᱚᱣᱟ ᱛᱚ?
ᱦᱮᱸᱻ ᱦᱮᱸᱻ᱾
ᱮᱠᱵᱟᱨᱮ ᱚᱱᱠᱟ ᱮᱠᱵᱟᱨᱮ ᱠᱟᱴ
ᱠᱟᱴ ᱞᱮᱠᱟ ᱮᱠᱵᱟᱨᱮ ᱤᱭᱟᱹ ᱪᱟᱵᱟᱭ ᱱᱟᱭ, ᱮᱠᱵᱟᱨᱮ ᱥᱤᱨᱟᱹ ᱠᱚ ᱜᱚᱦᱚᱲ ᱠᱮᱫ ᱛᱟᱭᱟᱭ ᱟᱨ ᱵᱮᱨᱮᱜ ᱦᱚᱸ ᱵᱟᱭ ᱛᱮᱸᱜᱳ ᱦᱚᱸ ᱵᱟᱭ ᱛᱮᱸᱜᱳ ᱫᱟᱲᱮᱭᱟᱫᱟ᱾
ᱟᱪᱪᱷᱟᱻ ᱟᱪᱪᱷᱟᱻ᱾
ᱡᱚᱢ ᱦᱚᱸ ᱵᱟᱭ ᱡᱚᱢ ᱫᱟᱲᱮᱭᱟᱜ ᱠᱟᱱᱟ, ᱟᱨ ᱪᱮᱫ ᱦᱮᱸᱻ ᱦᱮᱸᱻ ᱦᱮᱸᱻ᱾ ᱴᱷᱤᱠ ᱜᱮᱭᱟ᱾